ᱦᱳᱭ ᱜᱚᱝᱠᱮ ᱡᱚᱦᱟᱨ᱾
ᱦᱮᱸ ᱡᱚ
ᱵᱤᱥ ᱜᱮᱭᱟ ᱵᱮᱱ᱾
ᱦᱮᱸ ᱵᱮᱥ ᱜᱮ ᱟᱵᱮᱱ᱾
ᱟᱹᱞᱤᱧ ᱦᱚᱸ ᱦᱟᱸᱜ ᱵᱮᱥ ᱜᱮ᱾ ᱫᱚ ᱞᱟᱹᱭ ᱵᱮᱱ ᱪᱮᱫ ᱵᱮᱱ ᱠᱟᱹᱢᱤᱭᱮᱫᱟ?
ᱟᱹᱵᱤᱱ ᱫᱚ ᱜᱷᱟᱨᱚᱸᱡᱽ ᱨᱮᱜᱮ ᱥᱮ ᱵᱟᱨᱦᱮ ᱨᱮ?
ᱮᱻ ᱮᱠᱷᱚᱱ ᱫᱚ ᱚᱲᱟᱜ ᱨᱮᱫᱚ ᱵᱟᱹᱱᱩᱜ ᱠᱟᱜ ᱞᱤᱧᱟ᱾
ᱚᱲᱟᱜ ᱨᱮᱫᱚ ᱵᱟᱹᱱᱩᱜ ᱵᱤᱱᱟ?
ᱵᱟᱝ ᱵᱟᱨᱦᱮ ᱥᱮᱜ ᱨᱮ ᱢᱮᱱᱟᱜ ᱟᱠᱟᱫ ᱞᱤᱧᱟ ᱾
ᱚᱻ ᱰᱟᱦᱟᱨ ᱥᱮᱫ ᱨᱮ ᱟᱛᱳ ᱨᱮᱜᱮ ᱢᱟᱱᱮ?
ᱦᱮᱸᱦᱮᱸ᱾
ᱪᱮᱫ ᱠᱚᱵᱮᱱ ᱠᱟᱹᱢᱤᱭ ᱜᱮᱭᱟ?
ᱪᱟᱥ ᱨᱮᱫᱚ ᱩᱱᱟᱹᱜ ᱫᱚ ᱵᱟᱞᱤᱧ ᱵᱟᱞᱤᱧ ᱠᱟᱢᱤᱭᱟ ᱤᱞᱮᱠᱴᱨᱤᱠ ᱨᱮᱭᱟᱜ ᱫᱚ ᱤᱞᱮᱠᱴᱨᱤᱠ ᱦᱮᱸᱦᱮᱸ᱾
ᱟᱪᱪᱷᱟ ᱨᱚᱲ ᱟᱹᱰᱤ ᱵᱮᱥ ᱚᱠᱚᱡ ᱵᱟᱝ ᱟᱸᱡᱚᱢᱚᱜ ᱠᱟᱱᱟ ᱥᱮ᱾ ᱠᱟᱹᱴᱤᱡ ᱠᱟᱹᱴᱤᱡ ᱦᱩᱰᱤᱧ ᱦᱩᱰᱤᱧ ᱟᱸᱡᱚᱢᱚᱜ ᱠᱟᱱᱟ᱾ ᱟᱫᱚ ᱢᱟᱥᱮ ᱛᱚᱵᱮ ᱤᱞᱮᱠᱴᱨᱤᱥᱤᱭᱟᱱ ᱨᱮᱭᱟᱜ ᱱᱟᱥᱮ ᱞᱟᱹᱭ ᱵᱤᱱ?
ᱦᱮᱸ ᱦᱮᱞᱳ ᱟᱸᱡᱚᱢ ᱫᱟᱵᱮᱱ?
ᱦᱮᱸ ᱦᱳᱭ ᱟᱸᱡᱚᱢᱚᱜ ᱠᱟᱱᱟ ᱤᱞᱮᱠᱴᱨᱤᱥᱤᱭᱟᱱ ᱨᱮᱭᱟᱜ ᱱᱟᱥᱮ ᱞᱟᱹᱭ ᱵᱮᱱ?
ᱦᱮᱸ ᱤᱞᱮᱠᱴᱨᱤᱥᱤᱭᱟᱱ ᱢᱮᱱᱛᱮᱫᱚ ᱱᱤᱭᱟᱹ ᱯᱷᱮᱱ ᱠᱚᱨᱮᱭᱟ ᱟᱨᱠᱤ᱾ ᱯᱷᱮᱱ ᱢᱚᱴᱚᱨ ᱠᱚ ᱨᱮᱭᱟᱜ ᱦᱩᱸ ᱦᱩᱸ ᱚᱱᱟ ᱠᱚᱨᱮ᱾
ᱨᱤᱯᱤᱭᱟᱨᱤᱝ?
ᱦᱮᱸ ᱨᱤᱯᱮᱭᱟᱨᱤᱝ᱾
ᱟᱪᱪᱷᱟ᱾
ᱟᱪᱪᱷᱟ ᱟᱨ ᱟᱵᱮᱱ ᱫᱚ ᱪᱮᱫ ᱵᱮᱱ ᱪᱤᱠᱟ ᱵᱟᱲᱟᱭᱟ?
ᱟᱹᱞᱤᱧ ᱢᱟ ᱚᱱᱠᱟ ᱯᱟᱨᱢᱟᱱᱮᱱᱴ ᱠᱟᱹᱢᱤ ᱵᱟᱹᱱᱩᱜ ᱜᱮᱭᱟ ᱥᱮ᱾
ᱦᱮᱸ᱾
ᱛᱚ ᱡᱟᱣ ᱜᱮᱞᱤᱧ ᱧᱟᱢᱟ ᱚᱱᱟ ᱜᱮᱞᱤᱧ ᱠᱟᱹᱢᱤᱭ ᱜᱮᱭᱟ᱾
ᱟᱪᱪᱷᱟ ᱟᱪᱪᱷᱟ ᱩᱸ᱾
ᱟᱫᱚ ᱟᱹᱵᱤᱱ ᱫᱚ ᱪᱮᱫ ᱫᱚᱠᱟᱱ ᱢᱮᱱᱟᱜᱼᱟ?
ᱟᱹᱞᱤᱧ ᱫᱚ ᱵᱟᱝ ᱟᱨᱠᱤ ᱠᱟᱹᱢᱤᱭᱟᱹᱞᱤᱧ᱾
ᱚᱻ ᱚᱠᱟ ᱨᱮᱵᱮᱱ ᱠᱟᱹᱢᱤ ᱜᱮᱭᱟ ᱛᱚᱵᱮ?
ᱮᱻ ᱠᱟᱹᱢᱤ ᱫᱚ ᱢᱮᱱᱛᱮᱫᱚ ᱮᱸ ᱟᱹᱛᱩ ᱠᱷᱚᱱᱟᱜ ᱫᱚ ᱛᱤᱱ ᱪᱟᱨ ᱠᱤᱞᱳᱢᱤᱴᱟᱨ ᱥᱟᱺᱜᱤᱧ ᱨᱮ᱾ ᱢᱮᱱ ᱛᱮᱫᱚ ᱥᱩᱨᱩ ᱜᱮᱭᱟ᱾ ᱦᱮᱞᱳ᱾
ᱦᱮᱸ ᱟᱫᱚ ᱯᱟᱭᱥᱟ ᱵᱮᱥ ᱜᱮ ᱦᱩᱭᱩᱜ ᱠᱟᱱᱟ ᱚᱱᱟᱨᱮ?
ᱦᱮᱸ ᱵᱮᱥ ᱫᱚ ᱵᱮᱥ ᱜᱮ ᱦᱩᱭᱩᱜ ᱠᱟᱱᱟ᱾
ᱟᱪᱪᱷᱟ᱾
ᱵᱮᱥ ᱫᱚ ᱵᱮᱥ ᱦᱩᱸ᱾ ᱟᱫᱚ ᱟᱯᱮ ᱥᱮᱱᱟᱜ ᱚᱱᱛᱮ ᱪᱟᱥᱵᱟᱥ ᱠᱚᱫᱚ ᱪᱮᱫ ᱞᱮᱠᱟ ᱮᱛᱚᱦᱚᱵ ᱠᱮᱫᱟ ᱠᱚ?
ᱦᱮᱸ ᱳᱭ ᱮᱛᱚᱦᱚᱵ ᱢᱟᱱᱮ ᱪᱟᱵᱟᱜ ᱠᱟᱱᱟ ᱦᱟᱸᱜ ᱟᱨ ᱟᱭᱢᱟ ᱫᱤᱱ ᱵᱟᱹᱱᱩᱜᱼᱟ ᱾
ᱟᱪᱪᱷᱟ ᱟᱪᱪᱷ ᱟᱨ, ᱛᱟᱦᱚᱞᱮ ᱪᱟᱥᱵᱟᱥ ᱠᱚ ᱫᱚ ᱪᱮᱫ ᱱᱚᱝᱠᱟ ᱥᱮᱨᱢᱟ ᱫᱟᱜ ᱛᱮ ᱜᱮ ᱥᱮ ᱱᱚᱝᱠᱟ ᱢᱚᱴᱚᱨ ᱠᱚ ᱞᱟᱜᱟᱣ ᱢᱮᱱᱟᱜᱼᱟ?
ᱦᱮᱸ ᱡᱟᱹᱯᱟᱹᱭ ᱫᱟᱜ ᱢᱮᱱᱟᱜᱼᱟ ᱟᱞᱮ ᱥᱮᱫ ᱫᱚ, ᱢᱚᱴᱚᱨ ᱦᱚᱸ ᱵᱟᱝ ᱠᱟᱱᱟ ᱟᱨ ᱥᱮᱨᱢᱟ ᱫᱟᱜ ᱛᱮ ᱦᱚᱸ᱾
ᱦᱮᱸ ᱦᱮᱸ,
ᱟᱫᱚ ᱱᱚᱛᱮ ᱠᱷᱟᱹᱞᱤ ᱱᱤᱡᱮᱨ ᱢᱩᱛᱟᱹ ᱧᱮᱱ ᱞᱮᱠᱷᱟᱡ ᱵᱟᱝ ᱠᱟᱱᱟ ᱥᱮ᱾
ᱦᱩᱸ,
ᱛᱚ ᱡᱚᱛᱚ ᱦᱚᱲᱟᱜ ᱡᱟᱜᱟ ᱢᱟ ᱚᱝᱠᱟ ᱥᱟᱢᱟᱱ ᱵᱟᱝ ᱠᱟᱱᱟ᱾
ᱵᱟᱝ,
ᱟᱫᱚ ᱚᱠᱚᱭ ᱠᱚᱪᱚᱝ ᱜᱟᱰᱟ ᱜᱟᱰᱟ ᱫᱟᱜ ᱚᱸᱰᱮ ᱤᱨᱤᱠᱥᱚᱱ ᱵᱮᱱᱟᱣ ᱠᱟᱛᱮᱫ, ᱡᱟᱹᱯᱟᱹᱭ ᱵᱮᱱᱟᱣ ᱠᱟᱛᱮᱫ ᱚᱱᱟ ᱫᱟᱜ ᱨᱟᱠᱟᱵ ᱠᱟᱛᱮᱜ ᱠᱚ ᱨᱚᱦᱚᱭᱫᱟ, ᱛᱚ ᱩᱱᱠᱩ ᱠᱚᱫᱚ ᱠᱚ ᱪᱟᱵᱟ ᱠᱮᱫᱟ ᱟᱨ ᱚᱠᱚᱭ ᱫᱚ ᱥᱮᱨᱢᱟ ᱫᱟᱜ ᱵᱷᱚᱨᱥᱟ ᱨᱮ ᱢᱮᱱᱟᱜ ᱠᱚᱣᱟ ᱩᱱᱠᱩ ᱫᱚ ᱢᱮᱱᱟᱜ ᱦᱟᱛᱟᱲ ᱠᱚ ᱜᱮᱭᱟ᱾
ᱦᱩᱸ, ᱚᱱᱛᱮ ᱫᱚ ᱛᱟᱦᱞᱮ ᱚᱱᱛᱮ ᱫᱚ ᱛᱟᱞᱦᱮ ᱫᱟᱜ ᱫᱟ ᱥᱮ ᱵᱟᱭ ᱫᱟᱜ ᱮᱫᱟ?
ᱫᱟᱜ ᱟᱫᱚ ᱪᱮᱫ ᱞᱮᱠᱟ ᱫᱟᱜ ᱡᱟᱹᱨᱩᱲᱟ ᱚᱝᱠᱟ ᱫᱚ ᱵᱟᱭ ᱫᱟᱜ ᱮᱫᱟ᱾ ᱟᱹᱰᱤ ᱠᱟᱹᱴᱤᱡ ᱠᱟᱹᱴᱤᱡ ᱜᱮ ᱫᱟᱜ ᱮᱫᱟᱭ ᱥᱮ ᱠᱷᱮᱛ ᱠᱚ ᱦᱚ, ᱚᱝᱠᱟ ᱵᱟᱝ ᱯᱮᱨᱮᱡᱚᱜ ᱠᱟᱱᱟ᱾
ᱟᱪᱪᱷᱟ ᱟᱪᱪᱷᱟ,
ᱚᱱᱟ ᱜᱷᱩᱴᱩ ᱫᱟᱜ ᱦᱟᱥᱟ ᱦᱟᱥᱟ ᱥᱮ ᱡᱟᱫᱟ ᱠᱚ ᱨᱚᱦᱚᱭ ᱫᱟᱲᱮᱭᱟᱜ ᱞᱮᱠᱟ ᱫᱟᱜ ᱵᱟᱝ ᱪᱚᱵᱟᱜ ᱟᱠᱟᱱᱟ᱾
ᱦᱩᱸ,
ᱟᱸ ᱫᱟᱜ ᱫᱚ ᱫᱤᱱᱟᱹᱢ ᱦᱤᱞᱟᱹᱜ ᱜᱮ ᱫᱟᱜ ᱮ ᱠᱟᱱ ᱜᱮᱭᱟ᱾
ᱦᱮᱸ, ᱫᱚᱝ, ᱱᱚᱱᱛᱮ ᱫᱚ ᱟᱞᱮ ᱥᱮᱫ ᱫᱚ ᱟᱨᱠᱤ ᱱᱚᱱᱛᱮ ᱫᱚ ᱥᱮ ᱩᱱᱟᱹᱜ ᱟᱸᱴ ᱫᱚ ᱵᱟᱭ ᱫᱟᱜ ᱮᱫᱟ᱾ ᱱᱚᱛᱮ ᱫᱚ ᱠᱚᱢ ᱧᱚᱜ ᱜᱮ ᱫᱟᱜᱫᱟ ᱱᱚᱛᱮ ᱫᱚ᱾ ᱟᱫᱚ ᱱᱚᱛᱮ ᱫᱚ ᱢᱳᱴᱳᱨ ᱠᱚ ᱢᱮᱱᱟᱜ ᱟᱠᱟᱫᱟ ᱛᱚ ᱚᱱᱟ ᱵᱟᱹᱱᱩᱜ ᱠᱟᱛᱟ ᱨᱮᱜᱮ ᱢᱮᱱᱛᱮ᱾ ᱢᱚᱴᱚᱨ ᱫᱟᱜ ᱛᱮᱜᱮ ᱟᱫᱚ ᱱᱚᱛᱮ ᱫᱚᱠᱚ ᱪᱟᱥᱟ᱾
ᱦᱩᱸ,
ᱢᱮᱫᱴᱮᱫ ᱢᱤᱫᱴᱮ ᱞᱤᱧ ᱠᱩᱞᱤ ᱵᱤᱱᱟ ᱥᱮ?
ᱦᱮᱸ ᱦᱮᱸ ᱞᱮᱵᱤᱱ,
ᱟᱪᱪᱷᱟ ᱥᱤᱞᱤᱝ ᱯᱷᱮᱱ ᱨᱮ ᱚᱱᱟ ᱵᱩᱥᱤ ᱫᱚ ᱪᱮᱫ ᱨᱮ ᱠᱟᱹᱢᱤᱭᱟ?
ᱪᱷᱮ ᱚᱠᱟᱴᱟᱜ?
ᱥᱤᱞᱤᱝ ᱯᱷᱮᱱ ᱨᱮᱭᱟᱜ,
ᱦᱮᱸ ᱥᱤᱞᱤᱤᱝ ᱯᱷᱮᱱ,
ᱦᱮᱸ ᱱᱚᱣᱟ ᱵᱩᱥᱤ ᱫᱚ ᱪᱮᱫ ᱨᱮ ᱠᱟᱹᱢᱤᱭᱟ?
ᱵᱩᱥᱻ,
ᱦᱮᱸ,
ᱵᱩᱥ ᱫᱚ ᱵᱟᱝᱟ ᱛᱟᱦᱮᱸᱱᱟ ᱥᱤᱞᱤᱝ ᱯᱷᱮᱟᱱ ᱨᱮ ᱫᱚ᱾
ᱟᱪᱪᱷᱟ,
ᱥᱤᱞᱤᱝ ᱯᱷᱮᱱ ᱨᱮ ᱫᱚ ᱟᱵᱮᱱᱟᱜ ᱫᱚ ᱛᱟᱦᱚᱱᱟ ᱵᱮᱭᱟᱨᱤᱝ ᱾
ᱵᱤᱭᱟᱨᱤᱝ ᱦᱮᱸ,
ᱦᱮᱸ ᱦᱮᱸ᱾ ᱥᱤᱞᱤᱝ ᱯᱷᱮᱱ ᱨᱮᱫᱚ ᱱᱚᱝᱠᱟ ᱟᱵᱮᱱᱟᱜ ᱫᱚ ᱵᱤᱭᱟᱨᱤᱝ ᱛᱟᱦᱮᱸᱱᱟ ᱟᱨ ᱱᱚᱝᱠᱟ ᱡᱟᱦᱟᱸ ᱟᱨᱠᱤ ᱤᱥᱴᱮᱱ ᱯᱷᱮᱱ ᱵᱟᱝᱠᱷᱟᱡ ᱱᱝᱠᱟ ᱴᱤᱵᱤ ᱯᱷᱮᱱ ᱠᱚ ᱛᱟᱦᱮᱸᱱᱟ ᱮᱸ ᱚᱱᱟ ᱫᱚ ᱵᱩᱥ ᱠᱚ ᱛᱟᱦᱮᱸᱱ ᱫᱚ ᱚᱱᱟ ᱵᱮᱱᱟᱜ᱾
ᱦᱳᱭᱛᱚ ᱚᱱᱟ ᱪᱮᱫ ᱮ ᱠᱟᱹᱢᱤᱭᱟ?
ᱚᱠᱟᱴᱟ ᱚᱱᱮ ᱡᱟᱸᱦᱟᱴᱟᱜ ᱵᱤᱭᱟᱨᱤᱸᱝ?
ᱚᱠᱟᱴᱟᱜ ᱵᱮᱱ ᱢᱮᱱ ᱦᱚᱪᱚᱭᱮᱫᱟ ᱱᱚᱝᱠᱟ ᱢᱟᱱᱮ ᱡᱟᱦᱟᱸᱴᱟᱜ ᱥᱤᱞᱤᱝ ᱵᱮᱱ ᱢᱮᱱᱫᱟ ᱵᱳᱥ ᱨᱮᱭᱟᱜ ᱠᱟᱹᱢᱤ ᱵᱮᱱ ᱠᱩᱞᱤ ᱤᱫᱤᱧᱟ?
ᱦᱳᱭ᱾
ᱵᱩᱥ ᱨᱮᱫᱚ ᱢᱮᱱᱛᱮᱫᱚ ᱟᱵᱮᱱᱟᱜ ᱫᱚ ᱴᱮᱵᱤᱞ ᱯᱷᱮᱱ ᱥᱴᱮᱱᱰ ᱯᱷᱮᱱ ᱨᱮ ᱛᱟᱦᱮᱸᱱᱟ, ᱟᱫᱚ ᱚᱱᱟ ᱚᱱᱟ ᱨᱮᱭᱟᱜ ᱠᱟᱹᱢᱤ ᱫᱚ ᱠᱟᱹᱢᱤ ᱦᱚᱨᱟ ᱫᱚ ᱚᱱᱮ ᱡᱟᱦᱟᱸᱴᱟᱜ ᱟᱨᱠᱤ ᱥᱮᱯ ᱛᱟᱦᱮᱸᱱ᱾
ᱦᱮᱸ᱾
ᱚᱱᱟᱴᱟᱜ ᱟᱨᱠᱤ ᱱᱚᱝᱠᱟ, ᱚᱱᱟ ᱵᱷᱤᱛᱨᱤ ᱨᱮ ᱛᱟᱦᱮᱸᱱᱟ ᱟᱫᱚ ᱚᱱᱟ ᱚᱱᱟ ᱵᱷᱤᱛᱨᱤ ᱛᱟᱦᱮᱸ ᱠᱟᱛᱮᱫ ᱜᱮ ᱚᱱᱟᱫᱚ ᱟᱹᱪᱩᱨᱚᱜ-ᱟ, ᱢᱮᱱᱛ ᱚᱱᱟ ᱵᱷᱤᱛᱨᱤ ᱨᱮᱦᱚᱸ ᱨᱩᱴᱟᱨᱤ ᱛᱟᱦᱮᱸᱱᱟ ᱢᱤᱫᱴᱮᱡ᱾ ᱨᱩᱴᱟᱨ ᱠᱚ ᱢᱮᱛᱟᱜ-ᱟ, ᱟᱫᱚ ᱚᱱᱟ ᱨᱩᱴᱟᱨ ᱢᱮᱜᱱᱮᱴ ᱠᱟᱛᱮᱫ ᱜᱮ ᱚᱱᱟ, ᱚᱱᱟ ᱵᱩᱥ ᱪᱮᱛᱟᱱ ᱨᱮ ᱞᱳᱰ ᱯᱟᱲᱟᱜ-ᱟ ᱟᱫᱚ ᱚᱱᱟ ᱠᱷᱟᱹᱛᱤᱨ ᱛᱮᱜᱮ ᱟᱹᱪᱩᱨᱚᱜ-ᱟ᱾
ᱟᱪᱪᱷᱟ ᱵᱩᱥ ᱢᱟ ᱮ ᱰᱷᱤᱞᱟᱹ ᱦᱩᱭ ᱞᱮᱱᱠᱷᱟᱱᱡ ᱟᱫᱚ ᱪᱤᱠᱟᱛᱮᱢ ᱵᱩᱡᱷᱟᱹᱣ ᱫᱟᱲᱮᱭᱟᱜ-ᱟ ᱡᱮ ᱚᱸᱰᱮ ᱫᱚ ᱵᱩᱥ ᱵᱟᱹᱲᱤᱡ ᱠᱟᱱᱟ ᱢᱮᱱᱛᱮ?
ᱟᱻ ᱪᱮᱫ ᱵᱮᱱ ᱢᱮᱱᱫᱟ ᱵᱩᱥ
ᱦᱮᱸ ᱚᱱᱟ ᱵᱟᱹᱲᱤᱡᱽ ᱛᱟᱦᱮᱸ ᱞᱮᱱᱠᱷᱟᱡ ᱢᱟ ᱵᱟᱝ ᱟᱹᱪᱩᱨᱚᱜ-ᱟ ᱥᱮ᱾
ᱦᱮᱸ ᱦᱮᱸ ᱟᱫᱚ ᱞᱟᱹᱭ ᱞᱮᱜᱮ ᱞᱤᱧ ᱵᱩᱥ ᱫᱚ ᱥᱮᱨᱚᱠᱚᱢ ᱫᱚ ᱵᱟᱝ ᱵᱟᱹᱲᱤᱡ ᱟᱫᱚ ᱵᱟᱹᱲᱤᱡ ᱫᱚ ᱦᱮᱸ ᱵᱟᱹᱲᱤᱡᱚᱜ ᱦᱚᱸ ᱟᱵᱮᱱᱟᱜ ᱥᱮᱯ ᱜᱮ ᱤᱭᱟᱹ ᱠᱷᱚᱭᱚᱜ-ᱟ ᱟᱨᱠᱤ᱾ ᱠᱷᱚᱭ ᱠᱷᱚᱭ ᱠᱷᱚᱭ ᱦᱩᱭᱩᱜ-ᱟ᱾
ᱦᱮᱸ᱾
ᱟᱫᱚ ᱚᱱᱟᱜᱤ ᱠᱷᱚᱭ ᱞᱮᱱᱠᱷᱟᱡ ᱟᱫᱚ ᱛᱚᱠᱷᱚᱱ ᱵᱟᱝ ᱟᱹᱪᱩᱨᱚᱜ-ᱟ᱾ ᱟᱫᱚ ᱚᱱᱟᱴᱟᱜ ᱡᱚᱠᱷᱚᱱ ᱚᱱᱮ ᱡᱟᱦᱟᱸᱴᱟᱜ ᱥᱮᱯ ᱢᱮᱱᱟᱜ ᱛᱟᱵᱮᱱ ᱨᱚᱰ ᱞᱮᱠᱟ ᱚᱱᱟᱴᱟᱜ ᱠᱚᱭ ᱞᱮᱱᱠᱷᱟᱱ ᱟᱨᱠᱤ ᱵᱩᱥ ᱦᱚᱸ ᱟᱨᱠᱤ ᱡᱚᱠᱷᱚᱱ ᱚᱱᱟ ᱥᱮᱯ ᱡᱳᱨᱟᱭ ᱛᱮ ᱟᱹᱪᱩᱨᱚᱜ-ᱟ᱾ ᱛᱚ ᱚᱱᱚ ᱚᱱᱟ ᱵᱩᱥ ᱦᱚᱸ ᱠᱷᱟᱨᱟᱯ ᱩᱛᱟᱹᱨᱚ
ᱦᱩᱸ ᱦᱩᱸ
ᱪᱮᱫ ᱪᱮᱫ ᱠᱚ ᱡᱤᱱᱤᱥ ᱛᱟᱦᱮᱸᱱᱟ ᱟᱢᱟᱜ ᱞᱮᱴᱟᱨ ᱴᱮᱵᱩᱞ ᱯᱷᱮᱱ ᱨᱮ?
ᱯᱷᱮᱱ ᱨᱮ᱾ ᱯᱷᱮᱱ ᱨᱮ ᱟᱵᱮᱱ ᱯᱨᱚᱛᱷᱚᱢ ᱠᱷᱚᱱᱟᱜ ᱞᱤᱧ ᱢᱮᱱᱟ ᱵᱳᱰᱤ ᱛᱟᱦᱮᱱᱟ ᱯᱷᱮᱱ ᱨᱮᱭᱟᱜᱼᱼ
ᱦᱳᱭ,
ᱛᱟᱨᱯᱚᱨ ᱛᱟᱦᱮᱸᱱᱟ ᱚᱱᱟ ᱵᱷᱤᱛᱨᱤ ᱨᱮ, ᱠᱚᱭᱮᱞ ᱛᱟᱦᱮᱸᱱᱟ ᱡᱟᱦᱟᱸᱴᱟᱜ ᱚᱱᱟ ᱠᱚᱭᱮᱞ ᱛᱟᱦᱮᱸᱱ ᱾ ᱯᱷᱮᱱ ᱨᱮᱭᱟᱜ ᱚᱱᱟ ᱠᱚᱭᱮᱞ ᱟᱨᱼᱼ ᱢᱟᱱᱮ ᱡᱟᱦᱟᱸᱴᱟᱜ ᱢᱮᱜ ᱢᱮᱜᱱᱮᱴ ᱛᱮ ᱚᱱᱟ ᱠᱚᱭᱮᱞ ᱟᱨᱠᱤ ᱡᱟᱦᱟᱸ ᱛᱟᱦᱮᱸᱱ ᱚᱱᱟ ᱫᱚ ᱢᱮᱜᱱᱮᱴᱚᱜ-ᱟ ᱟᱫᱚ ᱚᱱᱟᱼᱼ ᱢᱤᱫᱴᱮᱱ ᱨᱳᱴᱟᱨ ᱛᱟᱦᱮᱸᱱᱟ ᱚᱱᱟᱼᱼ ᱨᱳᱴᱟᱨ ᱛᱟᱦᱮᱸᱱᱟ ᱟᱨ ᱨᱳᱴᱟᱨ ᱵᱷᱤᱛᱨᱤ ᱨᱳᱚᱴᱟᱨ ᱛᱟᱞᱟ ᱨᱮᱫᱚ ᱥᱮᱵᱽ ᱵᱷᱚᱨᱟᱣ ᱛᱟᱦᱮᱸᱱᱟ ᱾ ᱟᱨ ᱥᱮᱯ ᱟᱨ ᱵᱩᱥ ᱛᱟᱦᱮᱸᱱᱟ ᱾ ᱟᱨ ᱠᱮᱯᱟᱥᱤᱴᱟᱨ ᱛᱟᱦᱮᱸᱱᱟ ᱾ ᱟᱨ ᱟᱵᱤᱱᱟ ᱤᱭᱟᱹ ᱨᱮᱜᱩᱞᱮᱴᱟᱨ ᱛᱚ ᱛᱟᱦᱮᱱᱟ ᱡᱟᱦᱟᱸ ᱟᱨᱠᱤ ᱥᱤᱯᱤᱰ ᱢᱮᱱᱴᱮᱱ ᱞᱟᱹᱜᱤᱫ ᱾ ᱦᱮᱸ ᱦᱮᱸ ᱵᱟᱲᱟᱭ ᱜᱮᱭᱟ ᱞᱤᱧ ᱾
ᱢᱤᱫᱴᱮᱡ ᱢᱤᱫᱴᱮᱡ ᱵᱷᱩᱜᱚᱜ ᱨᱮ ᱦᱮᱸ ᱢᱤᱫᱴᱮᱡ ᱵᱷᱩᱜᱚᱜ ᱨᱮ ᱛᱤᱱᱟᱹᱜ ᱛᱤᱱᱟᱜ ᱫᱷᱚᱢ ᱚᱭᱞᱤᱧ ᱡᱟᱲᱩᱲᱟ
ᱪᱮᱫ ᱨᱮᱭᱟ ᱵᱤᱱ ᱠᱩᱞᱤ ᱠᱮᱫᱤᱧᱟ?
ᱚᱱᱟ ᱴᱮᱵᱤᱞ ᱯᱷᱮᱱ ᱨᱮᱭᱟ?
ᱴᱮᱵᱤᱞ ᱯᱷᱮᱱ ᱨᱮᱭᱟᱜ?
ᱦᱩᱸ
ᱟᱸ ᱴᱮᱵᱤᱞ ᱯᱷᱮᱱ ᱨᱮ ᱟᱭᱢᱟ ᱨᱚᱠᱚᱢ ᱠᱚᱭᱮᱞ ᱛᱟᱦᱮᱱᱟ ᱟᱵᱮᱱᱟᱜ ᱟᱵᱮᱱᱟᱜ ᱛᱟᱦᱮᱱᱟ ᱱᱚᱨᱢᱮᱞ ᱛᱟᱦᱮᱱᱟ ᱢᱤᱫᱴᱮᱡ ᱾
ᱵᱟᱝ ᱵᱟᱝ ᱵᱟᱝ ᱚᱱᱟ ᱢᱟ ᱦᱮᱸ ᱚᱱᱟ ᱵᱟᱨ ᱠᱤᱥᱢ ᱢᱮᱱᱟᱜ-ᱟ ᱥᱮ? ᱠᱚᱭᱮᱞ ᱵᱤᱱᱰᱤᱝ ᱞᱤᱧ ᱢᱮᱱ ᱮᱫᱟ ᱡᱟᱦᱟᱸ ᱫᱚ ᱚᱱᱟ ᱜᱩᱲᱦᱟᱹ ᱵᱷᱤᱛᱨᱤ ᱨᱮ ᱜᱩᱲᱦᱟᱹ ᱵᱟᱝ ᱛᱟᱦᱮᱸᱱᱟ᱾
ᱜᱩᱲᱦᱟᱹᱵᱷᱤᱛᱨ ᱨᱮ ᱜᱩᱲᱦᱟᱹ ᱢᱟᱱᱮ
ᱦᱮᱸ ᱵᱷᱤᱛᱚᱨ ᱨᱮ ᱦᱳᱭ ᱦᱳᱭ ᱦᱳᱭ ᱚᱱᱟ ᱵᱷᱤᱛᱤᱨ ᱨᱮ ᱵᱷᱩᱜᱟᱹᱜ ᱜᱮ ᱵᱟᱝ ᱛᱟᱦᱮᱱᱟ ᱵᱷᱩᱜᱟᱹᱜ ᱜᱮ ᱛᱟᱦᱮᱱᱟ ᱥᱮ? ᱚᱱᱟ ᱵᱷᱩᱜᱟᱹᱜ ᱨᱮ ᱜᱩᱲᱦᱟᱹ ᱜᱮ ᱵᱟᱝ ᱛᱟᱦᱮᱱᱟ ᱠᱚᱭᱮᱞ
ᱦᱮᱸ ᱦᱮᱸ ᱚᱱᱟ ᱠᱚᱭᱮᱞ ᱜᱮ ᱵᱮᱱ ᱞᱟᱹᱭ ᱫᱟ ᱛᱚ? ᱦᱮᱸᱦᱳᱭ ᱤᱭᱟᱹ ᱟᱵᱮᱱ ᱤᱭᱟᱹ ᱠᱟᱱᱟ ᱦᱮᱸ ᱢᱮᱱᱫᱟᱞᱤᱧ ᱟᱵᱤᱱ ᱤᱞᱮᱠᱴᱚᱨᱤᱥᱤᱭᱟᱱ ᱠᱟᱱᱟ ᱵᱮᱱ?
ᱵᱟᱝ ᱠᱩᱞᱤ ᱠᱟᱱᱟ
ᱦᱚᱸ ᱠᱩᱞᱤ ᱠᱟᱱᱟ ᱢᱮᱱᱟᱜ-ᱟ ᱵᱟᱝ ᱟᱨᱠᱤ ᱚᱱᱠᱟ ᱠᱩᱞᱤᱭᱮᱫ ᱵᱮᱱᱟ ᱞᱤᱧ ᱦᱚᱸ᱾ ᱥᱮ ᱨᱚᱠᱚᱢ ᱫᱚ ᱩᱱᱟᱹᱜ ᱴᱮᱱᱥᱚᱱ ᱫᱚ ᱵᱟᱝ ᱠᱟᱱᱟ, ᱟᱫᱚ ᱮᱥ ᱢᱮᱱᱫᱟᱞᱤᱧ ᱚᱠᱟᱴᱟᱜ ᱵᱮᱱ ᱠᱩᱞᱤᱼᱮᱫ ᱞᱤᱧᱟ ᱠᱟᱹᱴᱤᱡ ᱠᱟᱹᱴᱤ ᱯᱷᱮᱱ ᱨᱮᱭᱟ ᱥᱮ ᱞᱟᱹᱴᱩ ᱟᱜ ᱠᱟᱹᱴᱤᱡᱟᱜ?
ᱠᱟᱴᱤᱡ ᱯᱷᱮᱱ
ᱚ ᱠᱟᱹᱴᱤᱡ ᱟᱜ ᱫᱚ ᱪᱮᱫ ᱟᱭᱢᱟ ᱨᱚᱠᱚᱢ ᱛᱟᱦᱮᱱᱟ ᱢᱮᱱᱫᱚ ᱢᱤᱫᱴᱮᱡ ᱮᱠᱡᱟᱢᱯᱚᱞᱤᱧ ᱞᱟᱹᱭ ᱟᱵᱮᱱ ᱜᱮ ᱢᱤᱫᱴᱮᱡ ᱫᱚ ᱛᱟᱦᱮᱱᱟ ᱢᱟᱱᱮ ᱯᱩᱱᱭᱟ ᱠᱟᱛᱮᱜ ᱛᱟᱦᱮᱱᱟ ᱢᱟᱱᱮ ᱚᱱᱟᱨᱮ ᱯᱩᱱᱭᱟ ᱨᱮ ᱵᱷᱚᱛ ᱢᱟᱱᱮ ᱥᱳᱞᱳᱴᱤ ᱤᱭᱟᱹ ᱛᱟᱦᱮᱱᱟ ᱾ ᱪᱮᱫ ᱠᱚ ᱢᱮᱛᱟᱜ-ᱟ ᱢᱟᱱᱮ ᱡᱟᱦᱟᱸᱴᱟᱜ ᱵᱷᱩᱜᱟᱹᱜ ᱛᱟᱦᱮᱱ ᱥᱳᱞᱚᱴᱤ
ᱦᱳᱭ ᱟᱸᱡᱚᱢᱚᱜ ᱠᱟᱱᱟ ᱾
ᱦᱮᱸ ᱟᱸᱡᱚᱢ ᱫᱟᱵᱤᱱ ᱢᱮᱱᱫᱟᱞᱤᱧ ᱡᱟᱦᱟᱸᱴᱟᱜ ᱥᱳᱞᱳᱴᱤᱤ ᱵᱷᱩᱜᱟᱜ ᱛᱟᱦᱮᱱᱟ ᱟᱨᱠᱤ ᱚᱱᱟ ᱨᱮᱫᱚ ᱵᱟᱨᱭᱟ ᱵᱟᱫ ᱠᱟᱛᱮᱜ ᱠᱚ ᱵᱷᱚᱨᱟᱣ-ᱟ ᱾
ᱚᱱᱛᱮ ᱫᱚ ᱛᱟᱞᱟ ᱨᱮᱫᱚ ᱵᱟᱨᱭᱟ ᱠᱚ ᱵᱟᱫ-ᱟ ᱾ ᱟᱨ ᱚᱱᱟ ᱥᱟᱭᱤᱰ ᱨᱮ ᱟᱨ ᱢᱤᱫ ᱴᱮᱡ ᱠᱚ ᱠᱚᱨᱟᱣᱟ ᱟᱨ ᱦᱟᱱᱟ ᱥᱟᱭᱤᱰ ᱨᱮ ᱢᱤᱫᱴᱮᱡ ᱢᱟᱱᱮ ᱛᱟᱞᱟᱨ ᱛᱟᱞᱟᱨᱮ ᱵᱟᱨᱭᱟ ᱫᱚ ᱵᱟᱹᱠᱤ ᱛᱟᱦᱮᱱᱟ, ᱚᱱᱟ ᱫᱚ ᱵᱟᱠᱚ ᱜᱚᱴᱟ ᱚᱱᱟ ᱫᱷᱟᱣ ᱠᱚ ᱵᱷᱚᱨᱟᱣ ᱠᱮᱫ ᱜᱮ ᱚᱱᱟ ᱫᱚ ᱢᱤᱫᱴᱤᱡ ᱥᱚᱡᱷᱮ ᱠᱚᱭᱮᱞ ᱦᱩᱭᱩᱜ-ᱟ᱾
ᱦᱩᱸ
ᱡᱚᱡᱚᱢ ᱱᱟᱠᱷᱟᱛᱮ ᱟᱨ ᱢᱤᱫᱴᱮᱱ ᱡᱚᱠᱷᱚᱱ ᱦᱟᱱᱟ ᱱᱟᱠᱷᱟ ᱨᱮ ᱠᱩᱨᱟᱣ ᱛᱚᱠᱷᱚᱱ ᱫᱚ ᱚᱱᱟ ᱫᱚ ᱰᱮᱸᱜᱟ ᱱᱟᱠᱷᱟᱛᱮ ᱟᱹᱪᱩᱨᱚᱜ-ᱟ᱾ ᱚᱱᱮ ᱚᱱᱠᱟᱜᱮ ᱟᱫᱚ ᱡᱚᱠᱷᱚᱱ ᱚᱱᱟᱴᱟᱜ ᱵᱷᱤᱛᱨᱤ ᱨᱮᱭᱟᱜ ᱡᱟᱦᱟᱸᱴᱟᱜ ᱴᱟᱨ ᱨᱟᱱᱤᱝ ᱠᱚᱭᱮᱞ ᱚᱱᱟᱴᱟᱜ ᱡᱚᱠᱷᱚᱱ ᱠᱚᱢᱯᱞᱤᱴᱚᱜ-ᱟ ᱟᱫᱚ ᱚᱱᱟ ᱪᱮᱛᱟᱱ ᱨᱮ ᱟᱵᱟᱨ ᱢᱤᱴᱮᱱ ᱟᱨ ᱢᱤᱫᱴᱮᱱ ᱵᱟᱹᱧ ᱠᱚᱨᱟᱣ ᱦᱚᱭᱚᱜ-ᱟ ᱚᱱᱠᱟ ᱜᱮ ᱥᱮ ᱚᱱᱟ ᱫᱚ ᱥᱴᱟᱴᱤᱝ ᱵᱟᱫ ᱛᱟᱦᱮᱱᱟ
ᱤᱭᱟᱹ ᱦᱚᱸᱵᱮᱱ ᱠᱟᱹᱢᱤᱤᱭ ᱜᱮᱭᱟ ᱳᱣᱟᱭᱨᱤᱝ ᱳᱣᱟᱭᱨᱤᱝ?
ᱳᱭᱟᱨᱤᱝ ᱫᱚ ᱥᱮᱨᱚᱠᱚᱢ ᱫᱚ ᱟᱹᱞᱤᱧ ᱫᱚ ᱵᱟᱹᱞᱤᱧ ᱠᱟᱹᱢᱤ ᱟᱠᱟᱫᱟ ᱠᱟᱹᱢᱤ ᱫᱚ ᱟᱫᱚ ᱵᱟᱲᱟᱭ ᱫᱚᱞᱤᱧ ᱵᱟᱲᱟᱭ ᱜᱮᱭᱟ ᱟᱫᱚ ᱩᱱᱟᱹᱜ ᱫᱚ ᱵᱟᱹᱞᱤᱧ ᱠᱟᱹᱢᱤ ᱠᱟᱫᱟ ᱳᱭᱟᱨᱤᱝ ᱨᱮᱭᱟᱜ ᱫᱚ
ᱯᱷᱮᱥ ᱟᱨ ᱱᱤᱭᱩᱴᱚᱨ ᱨᱮᱭᱟᱜ ᱵᱮᱱ ᱵᱟᱰᱟᱭ ᱜᱮᱭᱟ?
ᱦᱮ ᱯᱷᱮᱥ ᱫᱚᱞᱤᱧ ᱵᱟᱰᱟᱭ ᱜᱮᱭᱟ ᱱᱤᱭᱩᱴ
ᱯᱷᱮᱥ ᱪᱮᱫ ᱮ ᱠᱟᱹᱢᱤᱭᱟ ᱱᱤᱭᱩᱴᱨᱳᱞ ᱪᱮᱫ ᱮ ᱠᱟᱹᱢᱤᱭᱟ?
ᱚ ᱟᱪᱪᱷᱟ ᱤᱱᱴᱟᱨᱵᱷᱤᱭᱩ ᱵᱮᱱ ᱦᱟᱛᱟᱣ ᱞᱮᱠᱷᱟ ᱞᱤᱧ ᱵᱩᱡᱷᱟᱹᱣ ᱫᱟ᱾ ᱦᱮᱸ
ᱠᱟᱨᱮᱱᱴ ᱰᱤᱯᱟᱨᱴᱢᱮᱱᱴ ᱨᱮᱱ ᱠᱟᱹᱢᱤ ᱠᱟᱱᱟ ᱥᱮ ᱚᱱᱟ ᱠᱚᱫᱚ ᱤᱞᱮᱠᱴᱨᱤᱥᱤᱭᱟᱨ ᱵᱟᱱᱮ ᱚᱱᱟ ᱠᱚᱫᱚ ᱡᱚᱼᱼ ᱯᱲᱟᱣ ᱜᱮ ᱛᱟᱦᱮᱱᱟ ᱥᱮ
ᱦᱮᱸ ᱦᱮᱸ ᱚᱱᱟ ᱠᱚᱫᱚ ᱛᱟᱦᱮᱱᱟ ᱟᱪᱷᱟ
ᱛᱟᱨ ᱢᱟᱱᱮ ᱟᱹᱞᱤᱧ ᱦᱚᱸ ᱴᱨᱮᱱᱤᱝ ᱞᱤᱧ ᱦᱟᱛᱟᱣ ᱞᱮᱜᱼᱟ ᱥᱮ ᱞᱟᱦᱟ ᱧᱚᱜ ᱛᱮ
ᱚ ᱟᱪᱪᱷᱟ ᱤᱭᱟᱹ ᱱᱚᱝᱠᱟ ᱯᱟᱨᱞᱮᱡᱽ ᱠᱷᱚᱱᱟᱜ ᱥᱮ ᱤᱥᱠᱩᱞ ᱠᱷᱚᱱᱟᱜ?
ᱦᱮᱸ ᱱᱚᱣᱟ ᱫᱚ ᱠᱚᱞᱮᱡᱽ ᱠᱷᱚᱱᱟᱜ ᱜᱮ᱾
ᱠᱳᱞᱮᱡ ᱠᱷᱳᱱᱟᱜ ᱟᱭ ᱟᱭ ᱴᱤ ᱥᱚᱨ ᱟᱭ ᱴᱤ ᱟᱭ ᱵᱤᱱ ᱠᱚᱨᱟᱣ ᱞᱮᱫᱟ ᱥᱮ?
ᱟᱭ ᱴᱤ ᱟᱭ ᱫᱚ ᱢᱚᱛᱞᱚᱵᱽ ᱵᱟᱝ ᱠᱟᱱᱟ ᱱᱚᱣᱟ ᱫᱚ ᱮᱱᱡᱤᱭᱳ ᱠᱷᱚᱱᱟᱜ ᱚᱱᱠᱟ
ᱚ ᱟᱪᱪᱷᱟ ᱟᱪᱪᱷᱟ ᱦᱩᱸ ᱦᱩᱸ
ᱟᱫᱚ ᱚᱠᱚᱭ ᱪᱮᱫ ᱠᱷᱟᱡ ᱫᱚ ᱪᱮᱫ ᱫᱟᱲᱮᱭᱟᱜᱟᱭ ᱵᱟᱝ ᱠᱷᱟᱱᱡ ᱫᱚ ᱵᱟᱝ ᱚᱱᱟ ᱫᱚ ᱟᱭᱟᱜ ᱢᱟᱨᱡᱷᱤ ᱠᱟᱱᱟ ᱟᱫᱚ ᱱᱚᱣᱟ ᱠᱚ ᱡᱤᱱᱤᱥ ᱢᱟ ᱪᱮᱫᱠᱟ ᱢᱟ ᱵᱩᱜᱤᱭᱟᱜ ᱠᱟᱱᱟ ᱥᱮ ᱮᱴ ᱯᱷᱮᱱ ᱮᱢᱟᱱ ᱢᱟ ᱯᱨᱚᱛᱮᱠᱴᱤ ᱚᱲᱟᱜ ᱨᱮ ᱛᱟᱦᱮᱱ ᱜᱮᱭᱟ ᱛᱚ ᱱᱤᱡᱮᱛᱮ ᱡᱩᱛ ᱵᱟᱲᱟᱭ ᱠᱷᱟᱡ ᱢᱟ ᱢᱟᱱᱮ ᱦᱮᱸ ᱡᱩᱛ ᱵᱟᱰᱟᱭ ᱠᱷᱟᱡ ᱫᱚ ᱱᱤᱡᱮᱨᱟᱜ ᱦᱚᱢ ᱡᱩᱛ ᱫᱟᱲᱮᱭᱟᱜᱼᱟ ᱥᱮ ᱡᱟᱦᱟᱸᱭ ᱴᱷᱮ ᱡᱩᱛ ᱠᱟᱛᱮ ᱦᱚᱸ ᱢᱟᱱᱮ ᱢᱤᱫ ᱵᱟᱨ ᱯᱩᱭᱥᱟᱹᱢ ᱠᱚ ᱠᱟᱢᱟᱣ ᱫᱟᱲᱮᱭᱟᱜᱼᱟ ᱤᱱᱟᱹᱠᱟᱛᱮ ᱳᱣᱟᱭᱨᱤᱝ ᱳᱣᱟᱭᱨᱤᱝ ᱦᱚᱸ ᱢᱟ ᱯᱚ ᱛᱮᱠ ᱚᱲᱟᱜ ᱨᱮ ᱢᱮᱱᱟᱜ ᱜᱮᱭᱟ ᱥᱮ ᱠᱟᱨᱮᱱ ᱢᱟ ᱟᱫᱚ ᱚᱠᱚᱭ ᱠᱚᱣᱟᱜ ᱪᱚᱝ ᱵᱟᱹᱲᱤᱡᱩᱜᱼᱟ᱾ ᱟᱢ ᱡᱟᱦᱟᱸᱭ ᱢᱤᱠᱟᱨᱮᱢ ᱦᱚᱦᱚᱣᱟᱭᱟ ᱢᱤᱠᱟᱨᱮᱭ ᱦᱤᱡᱩᱜᱼᱟ ᱩᱱᱤ ᱡᱩᱛᱟᱭ ᱛᱚ ᱯᱩᱭᱥᱟᱹ ᱰᱷᱮᱨ ᱮ ᱦᱟᱛᱟᱣᱟ ᱛᱚ ᱱᱤᱡᱮᱨ ᱵᱟᱲᱟᱭ ᱠᱷᱟᱡ ᱫᱚ ᱱᱤᱡᱮᱨ ᱴᱚᱞᱟᱨᱮ ᱱᱤᱡᱮᱨᱮᱢ ᱡᱩᱛ ᱠᱚᱢ ᱯᱚᱭᱥᱟ ᱛᱮ ᱴᱚᱞᱟ ᱨᱮᱱ ᱦᱚᱸᱠᱚ ᱨᱮᱦᱟᱭᱚᱜ ᱠᱟᱱᱟ᱾
ᱦᱮᱸ
ᱟᱫᱚ ᱱᱚᱣᱟ ᱠᱚ ᱠᱟᱹᱢᱤ ᱵᱮᱥ ᱠᱟᱹᱢᱤ ᱠᱟᱱᱟ ᱦᱳᱭ ᱟᱫᱚ ᱱᱚᱣᱟ ᱠᱚ ᱠᱟᱹᱢᱤ ᱡᱚᱜᱲᱟ ᱠᱟᱨᱚᱱ ᱮ ᱡᱚᱛᱚᱣᱟᱜ ᱠᱟᱹᱢᱤ ᱨᱮᱜᱮ ᱱᱤᱛᱚᱜ ᱟᱵᱚ ᱥᱟᱱᱛᱟᱞ ᱥᱮ ᱟᱹᱫᱤᱵᱟᱹᱥᱤ ᱫᱚ ᱠᱟᱹᱢᱤ ᱡᱚᱯᱲᱟᱣ ᱨᱮ ᱛᱟᱦᱮᱱ ᱞᱟᱜᱟᱜᱼᱟ ᱵᱤᱜᱱᱮᱥ ᱮ ᱵᱟᱹᱱᱤᱡᱽ ᱵᱮᱯᱟᱨ ᱠᱚᱨᱮ ᱵᱤᱡᱽᱱᱮᱥ ᱠᱚᱨᱮ ᱦᱚᱸ ᱯᱷᱮᱰᱚᱜ ᱜᱚᱜ ᱞᱟᱜᱟᱣ ᱵᱚᱱᱟ ᱟᱨ ᱛᱤᱱ ᱦᱟᱹᱵᱤᱡ ᱟᱵ ᱵᱚ ᱱᱚᱣᱟ ᱵᱤᱡᱽᱱᱮᱥ ᱠᱚᱨᱮ ᱱᱚᱝᱠᱟᱱᱟᱜ ᱠᱟᱹᱢᱤ ᱠᱚ ᱵᱟᱵᱚᱱ ᱪᱮᱫᱟ ᱛᱚ ᱟᱵᱚ ᱰᱮᱵᱷᱞᱚᱯ ᱫᱚ ᱵᱟᱝ ᱦᱩᱭᱩᱜᱼᱟ᱾ ᱮᱠᱮᱱ ᱱᱤᱭᱟᱹ ᱥᱩᱢᱩᱝ ᱫᱚ ᱵᱟᱝ ᱱᱚᱣᱟ ᱜᱟᱹᱰᱤ ᱵᱮᱱᱟᱣ ᱜᱟᱹᱰᱤ ᱜᱨᱮᱡᱽ ᱚᱱᱟ ᱠᱚ ᱠᱷᱩᱞᱟᱹᱭ ᱞᱟᱜᱟᱜᱼᱟ ᱵᱟᱭᱤᱠ ᱨᱮ ᱤᱱᱟᱹ ᱠᱟᱛᱮᱫ ᱱᱤᱛᱚᱜ ᱢᱟ ᱵᱮᱴ ᱴᱟᱨᱤ ᱜᱟᱹᱰᱤ ᱟᱭᱢᱟ ᱩᱰᱩᱠᱚᱜ ᱠᱟᱱᱟ ᱥᱮ ᱛᱚ ᱚᱱᱟ ᱠᱚᱦᱚᱸ ᱟᱵᱚ ᱠᱟᱹᱢᱤ ᱞᱟᱜᱟᱼᱟ ᱱᱚᱣᱟ ᱠᱚᱨᱮ ᱠᱷᱚᱱᱟᱜ ᱦᱚᱸ ᱵᱮᱥ ᱵᱮᱥ ᱯᱚᱭᱥᱟ ᱠᱟᱢᱟᱣ ᱦᱩᱭᱩᱜ ᱠᱟᱱᱟ ᱛᱚ ᱯᱚᱭᱥᱟ ᱯᱚᱭᱥᱟ ᱦᱩᱭ ᱞᱮᱱ ᱠᱷᱟᱱᱡ ᱜᱮᱛᱚ ᱥᱚᱢᱟᱡᱽ ᱰᱮᱵᱷᱞᱚᱯᱚᱜᱼᱟ ᱜᱷᱟᱨᱚᱡᱽ ᱰᱮᱵᱷᱞᱚᱯᱚᱜᱼᱟ ᱥᱮ ᱵᱟᱝ? ᱟᱫᱚ ᱮᱢᱱᱤ ᱜᱷᱟᱨᱚᱸᱡᱽ ᱨᱮ ᱛᱟᱦᱮᱸ ᱠᱟᱛᱮᱫ ᱥᱮ ᱫᱮᱥ ᱵᱤᱫᱮᱥ ᱫᱟᱲᱟ ᱠᱟᱛᱮᱫ ᱫᱚ ᱰᱮᱵᱷᱞᱚᱯ ᱫᱚ ᱵᱟᱭ ᱦᱩᱭᱩᱜᱼᱟ ᱥᱮ ᱵᱟᱨᱦᱮ ᱫᱤᱥᱚᱢ ᱵᱤ